ᱦᱮᱞᱳ
ᱟᱸᱡᱚᱢᱚᱜ ᱠᱟᱱᱟ ᱥᱮ?
ᱦᱳᱭ ᱟᱸᱡᱚᱢᱚᱜ ᱠᱟᱱᱟ᱾
ᱚ
ᱪᱮᱜ ᱪᱮᱠᱟᱭᱟᱢ ᱛᱚᱵᱮ?
ᱫᱩᱲᱩᱵ ᱦᱩᱭ ᱠᱟᱱᱟ ᱪᱮᱢ ᱪᱤᱠᱟᱭᱟ᱾
ᱚᱱᱟ ᱦᱚᱸ ᱤᱧᱟᱹᱜ ᱦᱚᱸ ᱪᱮᱫᱦᱚᱸ ᱪᱤᱠᱟᱹ ᱵᱟᱝ ᱦᱳᱭᱳᱜ ᱠᱟᱱᱟ ᱠᱷᱟᱹᱞᱤ ᱫᱩᱲᱩᱵ ᱠᱟᱱᱟ ᱤᱧ ᱦᱚᱸ᱾
ᱯᱨᱟᱭ
ᱟᱛᱳ ᱥᱮᱱ ᱛᱚ ᱯᱩᱨᱟᱹ ᱫᱟᱜ ᱮᱜ ᱟᱭ ᱱᱮᱛᱟᱨ᱾
ᱦᱳᱭ ᱦᱚᱞᱟ ᱦᱚᱞᱟ ᱢᱟᱫᱷᱮᱨ ᱠᱚ ᱞᱟᱹᱭ ᱮᱫ ᱛᱟᱦᱮᱜ, ᱡᱮ ᱫᱟᱜ ᱮᱫᱟᱭ ᱢᱮᱱᱛᱮ᱾
ᱚᱸᱻ᱾
ᱵᱚᱦᱚᱛ ᱡᱟᱹᱥᱛᱤ ᱫᱟᱜ ᱮᱭᱟᱭ ᱞᱮᱭᱮᱜ ᱟᱠᱚ᱾
ᱯᱩᱨ ᱵᱤᱱ ᱮᱠᱟᱭ ᱚᱲᱟᱜ ᱨᱮ ᱛᱟᱦᱮᱱᱟᱭ ᱵᱟᱝ᱾
ᱚᱸᱻ᱾ ᱮᱠᱟᱭ ᱢᱮᱱᱟᱭᱟ ᱟᱨ ᱚᱠᱭ ᱢᱮᱱᱟᱭ-ᱟ᱾
ᱟᱞᱮ ᱦᱤᱰᱤᱧ ᱤᱡ ᱟᱞᱮ ᱦᱩᱰᱤᱧᱤᱡ ᱫᱚ ᱢᱮᱱᱟᱭ-ᱟ᱾
ᱩᱱᱤ ᱟᱠᱟᱨᱮ ᱩᱱᱤ ᱚᱲᱟᱜ ᱨᱮ ᱛᱮᱦᱮᱱ ᱜᱮ ᱵᱟᱭ ᱛᱟᱦᱮᱱᱟ᱾
ᱩᱱᱤᱻ ᱩᱱᱤᱻ ᱩᱱᱤᱻ ᱯᱮ ᱢᱮᱛᱟᱭᱟ ᱵᱤᱥᱮᱥ ᱠᱚᱨᱮ ᱢᱮᱛᱟᱭᱟ ᱠᱤ ᱫᱮᱞᱟᱝ ᱪᱟᱞᱟᱜ ᱟᱞᱟᱝ ᱛᱚᱵᱮ ᱫᱟᱬᱟᱱ᱾
ᱦᱩᱸ᱾
ᱩᱭᱦᱟᱹᱨ ᱫᱟᱭ ᱪᱷᱟᱯᱲᱤ ᱵᱟᱝ ᱫᱚᱧ ᱞᱟᱹᱭᱟ ᱦᱚᱭᱛᱳ ᱫᱟᱫᱟ?
ᱦᱩᱸ, ᱦᱮᱸ ᱛᱚ ᱳᱴ, ᱚᱱ ᱛᱚ᱾
ᱠᱤᱢ ᱵᱟᱹᱠᱷᱨᱤᱧ ᱴᱷᱤᱠ ᱜᱤᱭᱟ?
ᱦᱩᱸ᱾
ᱫᱮ ᱫᱤᱞᱤ ᱵᱟᱭ ᱵᱟᱱᱪᱟ᱾
ᱦᱩᱸᱦᱩᱸ᱾ᱚᱱᱟ ᱢᱤ ᱵᱟᱨ ᱫᱤᱱ ᱴᱷᱤᱠ ᱠᱮᱭᱟ ᱦᱩᱸ, ᱞᱮᱠᱤᱱ ᱩᱱᱤᱮ ᱨᱳᱡᱮᱭ ᱨᱳᱡᱮᱭ ᱥᱮ ᱪᱟᱞᱟᱜ ᱟᱭ᱾
ᱮᱛᱳ ᱵᱮᱥᱤᱭ ᱥᱤᱛᱩᱝ ᱞᱮᱜᱼᱟ ᱥᱤᱥᱤᱨ ᱥᱤᱛᱩᱝ ᱨᱮ ᱟᱨᱚ ᱦᱮᱸᱫᱮ ᱩᱛᱟᱹᱨᱚᱜᱼᱟ ᱦᱚᱲ, ᱦᱮᱸᱫᱮ ᱦᱚᱲ ᱟᱨ ᱠᱚᱞ ᱵᱮᱠᱥ ᱠᱷᱚᱡ ᱤᱭᱟᱹ ᱟ ᱥᱮ ᱚᱴᱟᱝᱚᱜᱼᱟ ᱥᱮ? ᱤᱥᱠᱟᱨ ᱵᱟᱭᱤᱠ ᱤᱧ ᱪᱟᱹᱞᱩ ᱠᱷᱟᱱ ᱫᱚ ᱤᱭᱟᱹᱜ ᱜᱮᱭᱟ, ᱢᱚᱡᱛᱮ ᱵᱟᱢ ᱪᱟᱞᱩ ᱠᱷᱟᱱ ᱫᱚ᱾
ᱦᱩᱸ᱾ ᱟᱨ ᱱᱩᱝᱠᱩ ᱯᱟᱨᱟᱭ ᱦᱟᱸ ᱪᱟᱞᱟᱣ ᱞᱮᱱᱟ ᱠᱚ ᱵᱟᱝ, ᱟᱠᱟᱨ ᱥᱚᱱᱤ ᱢᱚᱱᱫᱤᱨ ᱪᱟᱞᱟᱣ ᱞᱮᱱᱟ ᱠᱚ᱾
ᱥᱟᱸᱜᱟᱹᱭ᱾
ᱟᱨ ᱚᱠᱚᱭ ᱪᱟᱞᱟᱣ ᱞᱮᱱᱟᱭ ᱱᱩᱠᱩ ᱥᱚᱸᱜᱮ ᱟᱨ ᱢᱤᱫᱴᱤᱡ ᱜᱟᱹᱰᱤ ᱛᱮᱦᱮᱸ ᱞᱮᱱᱟ?
ᱟᱨ ᱚᱠᱚᱭ ᱢᱟ ᱟᱨ ᱤᱭᱟᱹ ᱩᱱᱤ ᱩᱱᱤ ᱤᱭᱟᱹ ᱠᱚ ᱢᱮᱛᱟᱭᱟ᱾ ᱪᱤᱫ ᱧᱩᱛᱩᱢ ᱩᱱᱤᱭᱟᱜ ᱥᱟᱹᱨᱤ ᱱᱟᱜ? ᱤᱭᱟᱹᱨ ᱱᱟᱭ ᱤᱭᱟᱹ ᱨᱤᱱᱤᱡ ᱠᱟᱱᱟᱭ ᱩᱱᱤ ᱩᱱᱤ ᱟᱨ ᱡᱟᱦᱟᱸ ᱤᱭᱟᱹ ᱢᱮᱱᱟᱜ ᱛᱟᱭ ᱚᱲᱚᱜ ᱚᱲᱚᱜ ᱢᱩᱠᱷ᱾
ᱚ᱾
ᱡᱤᱯᱮᱱ ᱛᱟᱠᱩ ᱨᱤᱯᱮᱭᱟᱨ ᱯᱨᱟᱨ ᱠᱟᱱᱟ᱾
ᱚᱸ᱾
ᱵᱮᱥ ᱜᱮ ᱟᱨ ᱟᱛᱩ ᱨᱮ ᱜᱟᱹᱰᱤ ᱠᱚ ᱦᱩᱭ ᱞᱮᱱ ᱥᱮᱱᱚᱜ ᱟᱹᱰᱤ ᱦᱟᱱᱟ ᱱᱚ᱾
ᱦᱮᱸ ᱚᱱᱟ ᱵᱮᱥ ᱠᱟᱱᱟ ᱢᱟᱲᱟᱝ ᱡᱮᱢᱚᱱ ᱜᱟᱹᱰᱤ ᱜᱮ ᱵᱟ ᱛᱟᱦᱮᱸᱞᱮᱱᱟ᱾
ᱩᱸ ᱦᱩᱸᱜ᱾
ᱯᱮ ᱦᱚᱲ ᱯᱮ ᱦᱚᱲ ᱯᱩᱱ ᱦᱚᱲ ᱢᱤᱫᱴᱤᱡ ᱜᱟᱹᱰᱮ ᱨᱮ ᱫᱩᱲᱩᱵ ᱯᱮ ᱢᱟ᱾
ᱚᱱᱟ ᱜᱮ ᱵᱟᱹᱛ ᱵᱚᱦᱩᱛ ᱤᱭᱟᱹ ᱜᱟᱹᱰᱤ ᱠᱩ ᱯᱩᱨᱟ ᱯᱩᱨᱟ ᱢᱟᱨᱮᱱᱟᱜ ᱜᱟᱹᱰᱤ ᱠᱩ᱾ ᱥᱟᱤᱠᱮᱱ ᱥᱮᱠᱮᱱᱦᱮᱱ ᱜᱟᱹᱰᱤ ᱵᱚᱫᱚᱞ, ᱫᱟᱬᱟᱱ ᱪᱟᱞᱟᱜ
ᱦᱮᱸ ᱜᱮᱛᱚ, ᱚᱱᱟ ᱠᱚᱛᱮ ᱜᱮᱛᱚ ᱟᱵᱚ ᱠᱷᱮᱞ ᱪᱟᱞᱟᱣ ᱜᱚᱫ ᱠᱮᱜᱼᱟ ᱵᱚᱱ᱾ ᱯᱷᱩᱴᱵᱚᱞ ᱠᱷᱮᱞ ᱠᱚ, ᱦᱮᱸ᱾ ᱚ ᱥᱚᱢᱚᱭ ᱠᱷᱮᱞᱱᱟ ᱭᱟᱸᱦᱟ ᱦᱚᱸ ᱛᱮᱦᱮᱞᱮᱱᱟ ᱯᱨᱟᱭᱤᱪ ᱠᱚᱦᱚᱸ ᱛᱮᱦᱮᱞᱮᱱᱟ ᱡᱮᱦᱮᱸᱠ᱾ ᱱᱤᱛᱚᱝ ᱦᱟᱛᱟᱭᱟᱵᱚᱱ ᱦᱟᱸᱰᱮ ᱢᱮᱪ ᱦᱟᱛᱟᱭᱟᱵᱚᱱ ᱱᱚᱸᱰᱮ ᱦᱟᱛᱟᱭᱟᱵᱚᱱ᱾
ᱱᱮᱛᱚᱜ ᱦᱟᱛᱟᱣ ᱜᱟᱱᱚᱜ ᱜᱮᱭᱟ ᱱᱤᱛᱚᱜ ᱢᱟᱱᱮ ᱜᱤᱨᱟᱱ ᱵᱷᱟᱜᱜᱚ ᱠᱚ ᱨᱮ᱾
ᱦᱩᱸ᱾
ᱜᱤᱨᱟᱢ ᱨᱮ ᱛᱟᱦᱮᱸᱞᱮᱱᱟ ᱠᱷᱟᱜᱮ ᱦᱩᱭᱩᱜᱼᱟ ᱪᱮᱫᱟᱜ ᱪᱚ ᱩᱤᱟᱹᱜ ᱵᱟ ᱥᱩ ᱨᱮ᱾ ᱢᱤᱫ ᱴᱮᱱ ᱠᱟᱨᱡᱚ ᱛᱮ ᱠᱟᱹᱢᱤᱢ ᱧᱮᱞᱟ ᱛᱚᱠᱷᱚᱱ ᱢᱟᱱᱮ ᱤᱱᱴᱨᱮᱥᱴ ᱥᱟᱵᱚᱜ ᱟ ᱨᱮ ᱮᱴᱟ ᱳᱭ ᱠᱷᱟᱞᱤ ᱯᱟᱭᱮ ᱵᱟᱲᱟᱭ ᱜᱮᱭᱟᱢ ᱡᱤᱛᱮ᱾ ᱠᱷᱟᱞᱤ, ᱠᱩᱲᱤ ᱜᱤᱫᱟᱹᱨ ᱠᱩᱲᱤ ᱪᱮᱠ ᱨᱮ ᱡᱟᱛᱮ ᱠᱚ ᱠᱷᱟᱞᱤ᱾
ᱱᱮᱛᱟᱨ ᱛᱚ ᱚᱠᱚᱭ ᱦᱚ ᱵᱟᱹᱱᱩᱜ ᱠᱚᱣᱟ ᱡᱚᱛᱚ ᱠᱟᱹᱢᱤ ᱪᱟᱞᱟᱣ ᱟᱠᱟᱱᱟ ᱠᱚ᱾
ᱪᱟᱞᱟᱣ ᱪᱟᱞᱟᱜ ᱦᱩᱭᱩᱜ ᱠᱟᱱᱟ ᱚᱲᱟᱜ ᱥᱮᱱᱟᱜ ᱜᱮ ᱦᱟᱛᱟᱣ ᱦᱩᱭᱩᱜᱼᱟ ᱵᱚᱞ ᱠᱷᱮᱞ ᱠᱚ ᱡᱟᱦᱟᱸ ᱞᱮᱠᱟ ᱨᱮ᱾
ᱦᱩᱸ ᱚᱱᱟ ᱚᱲᱟᱜ ᱦᱮᱡ ᱥᱩᱢᱚᱭ ᱜᱮ ᱦᱟᱛᱟᱣ ᱦᱩᱭᱩᱜᱼᱟ᱾
ᱟᱞᱮ ᱥᱮᱱ ᱫᱚ ᱯᱟᱸᱥᱥᱚ ᱴᱟᱠᱟ ᱦᱟᱡᱟᱨ ᱴᱟᱠᱟ ᱟᱞᱟᱜᱼᱟ᱾
ᱦᱮᱸ ᱮᱠ ᱦᱟᱡᱟᱨ ᱴᱟᱠᱟ ᱵᱟᱞᱟ ᱚᱱᱟ ᱠᱚ ᱵᱮᱥ ᱠᱟᱱᱟ ᱟᱨᱟᱢ ᱛᱮ ᱯᱷᱩᱨᱛᱤ ᱞᱟᱜᱟᱜᱼᱟ ᱥᱮ ᱠᱷᱮᱞ ᱞᱟᱹᱜᱤᱫ᱾
ᱤᱧ ᱴᱷᱮ ᱡᱩᱫᱤ ᱟᱨᱟᱣ ᱠᱟᱱᱟ ᱥᱮ᱾ ᱫᱷᱟᱨ ᱯᱟᱥᱟ ᱦᱚᱸ ᱛᱚ ᱵᱟᱹᱱᱩᱜ ᱦᱮᱡ ᱦᱚᱞᱮᱛᱮ ᱡᱟᱦᱟᱸ ᱜᱮ ᱵᱟᱭᱤᱠ ᱛᱮ ᱪᱟᱞᱟᱜ ᱦᱩᱭᱩᱜ ᱢᱟ ᱫᱟᱬᱟᱱ ᱦᱩᱭᱩᱜ ᱢᱮ᱾
ᱦᱩᱸ᱾
ᱫᱟᱬᱟ ᱦᱚᱸ ᱦᱩᱭᱩᱜ ᱢᱟ ᱠᱷᱮᱞ ᱦᱚᱸ ᱦᱩᱭᱩᱜ ᱦᱚᱸ ᱤᱧ ᱦᱚ ᱪᱮᱛᱟᱱ ᱠᱷᱚᱱᱟ ᱵᱮᱞ ᱜᱮᱭᱟ ᱟᱨᱠᱷᱟ ᱠᱩᱠᱞᱤ ᱜᱮᱭᱟ ᱱᱤᱠᱟᱹ ᱛᱮᱫᱚ
ᱦᱮᱸ ᱪᱮ ᱚᱫ ᱫᱤᱦᱟᱸ ᱵᱟᱹᱱᱩᱜᱼᱟ᱾
ᱟᱨᱟᱢ ᱛᱮ ᱪᱟᱞᱟᱣ ᱮᱱᱟᱢ ᱵᱟᱭᱤᱠ ᱤᱫᱤ ᱠᱟᱛᱮ ᱟᱨᱟᱢ ᱥᱮ ᱯᱷᱤᱨ ᱠᱷᱮᱞ ᱢᱮ᱾
ᱦᱩᱸ
ᱴᱷᱤᱠ ᱜᱮᱭᱟ ᱥᱮ ᱜᱮ
ᱱᱮᱛᱟᱨ ᱫᱚ ᱚᱱᱠᱟ ᱜᱮᱭᱟᱭ ᱠᱚᱥᱮ ᱫᱷᱟᱨᱮ ᱤᱦᱟᱨᱱᱤ ᱵᱟᱨᱭᱟ ᱜᱤᱫᱟᱹᱨ ᱟᱠᱟᱱᱤ ᱡᱟᱢ ᱫᱚᱦᱟ ᱨᱤᱱᱤᱡ ᱤᱦᱟ ᱥᱮ ᱠᱷᱚᱱ ᱱᱤᱛᱚᱝ ᱠᱷᱮᱞᱮᱠᱤᱱ ᱰᱮᱧᱡᱟᱨ ᱥᱮᱠᱷᱚᱱ
ᱩ ᱮ
ᱦᱮᱸ ᱰᱮᱧᱡᱟᱨ ᱥᱮ ᱠᱷᱚᱱ ᱠᱷᱮᱞᱼᱟ ᱠᱤᱱ ᱵᱟᱨᱭᱟ ᱡᱟᱢ ᱫᱚᱦᱟᱱᱤ ᱜᱮ ᱠᱟᱱᱟ ᱠᱤᱱ ᱯᱟᱪᱮ ᱩᱱᱚᱠᱤᱱ
ᱚᱠᱚᱭ ᱚᱠᱚᱭ ᱞᱟᱹᱭ ᱢᱮᱥᱮ
ᱵᱟ ᱵᱟᱲᱟᱭ ᱵᱟᱱᱟ ᱦᱚᱲ ᱢᱤᱫᱴᱤᱡ ᱯᱟᱛᱞᱟ ᱜᱮᱭᱟᱭ ᱡᱮ ᱟᱨ ᱦᱩᱰᱤᱧ ᱜᱮᱭᱟᱭ ᱵᱮᱥᱤ ᱢᱟᱨᱟᱝ ᱵᱟᱹᱱᱩᱭᱟ ᱯᱟᱛᱞᱟ ᱜᱮᱭᱟᱭ ᱢᱤᱫᱴᱤᱡ
ᱥᱩ ᱩᱞᱛᱟᱱ ᱥᱩᱞᱛᱟᱱ
ᱦᱮᱸ ᱥᱩᱞᱛᱟᱱ ᱟᱨ ᱢᱤᱫᱴᱤᱡ ᱪᱮᱫ ᱵᱟᱨᱭᱟ ᱵᱟᱹᱱᱩᱜ ᱠᱤᱱᱟᱹ ᱩᱱᱠᱤᱱ
ᱥᱩᱞᱛᱟᱱ ᱟᱨ ᱤᱭᱟ ᱢᱮᱱᱟᱭᱟ ᱥᱟᱞᱠᱷᱟᱱ
ᱦᱮᱸ ᱩᱱᱚ ᱠᱤᱱ ᱵᱟᱱᱟ ᱦᱚᱲ
ᱵᱟᱹᱧ ᱧᱮᱞᱮᱫ ᱠᱤᱱᱟᱹ
ᱦᱮᱸ ᱤᱧ ᱢᱤᱫ ᱫᱷᱟᱣ ᱚᱱᱟ ᱡᱟᱦᱟᱸᱨ ᱨᱮ ᱦᱮᱡ ᱞᱮᱱᱟᱹᱭ ᱧᱟ ᱤᱱᱥᱴᱟᱜᱨᱟᱢ ᱨᱮ ᱱᱮᱞᱮᱠᱤᱱᱟᱹ ᱠᱤᱱᱟᱹᱧ ᱩᱱᱤ ᱩᱱᱤ ᱢᱮᱱᱟᱭᱟ ᱰᱮᱧᱡᱟᱨ ᱠᱞᱟᱵᱽ ᱨᱤᱱ ᱡᱟᱦᱟᱸ ᱟᱨᱚᱠᱚ ᱥᱚᱝᱮ ᱮᱻ
ᱰᱮᱧᱡᱟᱨ ᱵᱟᱜᱮ ᱵᱟᱠᱤᱱ ᱠᱷᱮᱞᱟ ᱯᱟᱞᱮ ᱠᱷᱮᱞ ᱫᱚ ᱯᱟᱞᱮ
ᱦᱮᱸ ᱚᱱᱠᱟ ᱵᱟᱹᱠᱤᱱ ᱠᱷᱮᱹᱞᱟ ᱞᱮᱠᱤᱱ ᱚᱱᱟᱨᱮ
ᱜᱷᱟᱱᱮᱛᱮ ᱵᱟᱝ ᱩᱱᱤ ᱩᱱᱤ ᱡᱟᱸᱦᱟ ᱛᱮ ᱮᱞᱱᱟᱭ ᱩᱱᱤ ᱫᱷᱷᱟᱠᱤ ᱰᱤ ᱱᱤᱪ ᱪᱮᱫ ᱧᱩᱛᱩᱢ ᱠᱟᱱᱟ ᱩᱱᱤᱭᱟᱜ ᱩᱱᱤ ᱡᱮ ᱞᱟᱞᱩ ᱞᱟᱞᱩ ᱞᱟᱞᱩ ᱛᱮᱞᱱᱮᱟ
ᱦᱚᱭ ᱛᱚ ᱞᱟᱞᱩ ᱜᱮ ᱱᱩᱠᱩ ᱤᱭᱟᱹ ᱞᱤᱱᱟ ᱠᱚ ᱢᱮᱱᱟᱭᱼᱟ ᱥᱮ
ᱦᱮᱸ
ᱟᱠᱳᱭᱟᱜ ᱢᱟᱭ ᱱᱤᱛ ᱟᱠᱳᱭᱟᱜ ᱢᱟ ᱱᱤᱡ ᱱᱤᱡᱮᱨᱟᱹ ᱴᱤᱢ ᱢᱮᱱᱟᱜ ᱟᱥᱮ ᱤᱭᱟᱹ ᱢᱮᱱᱟᱜ ᱟᱥᱮ ᱪᱮᱫ ᱢᱮᱛᱟ ᱠᱚ ᱠᱟᱱᱟ ᱮ ᱢᱟᱱᱵᱷᱩᱢ ᱢᱟᱱ
ᱚᱸ
ᱦᱩᱸᱢ ᱦᱳᱭᱱᱟ ᱱᱚᱭ ᱥᱚ ᱫᱟᱠᱟ
ᱵᱚᱦᱩᱛ ᱱᱚᱰᱮᱸ ᱵᱮᱱᱟ ᱵᱤᱱᱤ ᱵᱚᱦᱩᱛ ᱠᱚᱥᱚᱴᱚ ᱢᱮᱱᱟᱜᱼᱟ
ᱵᱮᱱᱟᱣ ᱟᱞᱮ ᱵᱮᱱᱟᱣ ᱟᱞᱮ ᱱᱚᱣᱟ ᱞᱟᱹᱜᱤᱫ ᱜᱮ ᱡᱮ ᱢᱮᱥ ᱨᱮ ᱵᱮᱥ ᱵᱟᱝ ᱮᱢᱚᱜᱟᱭ ᱥᱮ ᱵᱮᱱᱟᱣ ᱠᱟᱛᱮ ᱟᱹᱜᱩ ᱠᱟᱜ ᱠᱚᱴᱟ ᱦᱚᱸ ᱤᱧᱟᱹᱜ ᱵ ᱯᱮᱨᱮᱜᱼᱟ
ᱟᱞᱮᱭᱟᱜ ᱦᱚᱛᱚ ᱠᱮᱱᱴᱤᱱ ᱢᱮᱱᱟᱜᱼᱟ ᱠᱮᱱᱴᱤᱱ ᱨᱮᱫᱚ ᱵᱮᱥ ᱛᱮ ᱩᱛᱩ ᱵᱟᱠᱳ ᱩᱛᱩ ᱟᱞᱮᱭᱟ ᱠᱮᱱᱴᱤᱱ ᱨᱮᱫᱚ
ᱦᱩᱸ
ᱦᱩᱸ
ᱩᱱᱤᱭᱟᱜ ᱨᱩᱢ ᱨᱮᱦᱚᱸ ᱡᱤᱞ ᱦᱟᱹᱠᱩ ᱡᱟᱦᱟᱱᱟᱜ ᱜᱮ ᱰᱮᱞᱦᱤ ᱟᱼᱦᱟᱹᱠᱩ ᱰᱚᱞᱮ ᱰᱮᱞᱤ ᱦᱤᱡᱩᱜᱼᱟ ᱨᱩᱢ ᱨᱮ
ᱚᱸ ᱟᱨ ᱟᱯᱮ ᱟᱯᱮ ᱚᱸ ᱟᱯᱮ ᱚᱱᱛᱮ ᱫᱟᱬᱟᱱ ᱪᱟᱞᱟᱜ ᱟᱯᱮ ᱥᱮ ᱵᱟᱝ?
ᱪᱟᱞᱟᱣ ᱪᱟᱞᱟᱣ ᱵᱟᱲᱟ ᱦᱩᱭᱩᱜᱼᱟ
ᱚᱸ
ᱥᱚᱱᱰᱮ ᱥᱚᱱᱰᱮ ᱢᱟᱱᱮ ᱢᱟᱨᱠᱮᱴ ᱦᱩᱭᱩᱜᱼᱟ ᱚᱱᱚᱛᱮᱨᱮ ᱟᱵᱳ ᱥᱟᱱᱛᱟᱲ ᱠᱚ ᱜᱮ ᱢᱮᱱᱟᱜ ᱠᱚᱣᱟ
ᱪᱤᱞᱤ ᱢᱮᱱᱟᱜ ᱠᱚᱣᱟ?
ᱥᱟᱱᱛᱟᱲ ᱜᱤᱫᱟᱹᱨ ᱰᱷᱮᱨ ᱜᱮ ᱢᱮᱱᱟᱜ ᱠᱚᱣᱟ ᱟᱵᱚ ᱚᱱᱛᱮ ᱚᱱᱟ ᱢᱟᱨᱠᱮᱴ ᱥᱮᱫ ᱨᱮ
ᱚᱱᱛᱮ ᱚᱠᱟᱨᱮ ᱥᱟᱱᱛᱟᱲ ᱢᱮᱱᱟᱜ ᱠᱚᱣᱟ ᱢᱚᱛᱞᱚᱵ ᱠᱟᱹᱢᱤ ᱪᱟᱞᱟᱣ ᱠᱟᱱᱟ ᱛᱠᱚ
ᱠᱟᱹᱢᱤ ᱠᱚ ᱪᱟᱞᱟᱣ ᱠᱟᱱᱟ ᱯᱟᱞᱮ ᱦᱳᱭᱚᱱᱟᱠᱚᱨᱮ
ᱚ
ᱛᱚ ᱢᱟᱨᱠᱮᱴ ᱠᱚ ᱦᱮᱡ ᱵᱟᱲᱟᱜ ᱜᱮᱭᱟ ᱠᱚ
ᱚ ᱛᱚ ᱜᱚᱞ ᱜᱚᱞᱯᱚ ᱦᱩᱭᱩᱜ ᱟ ᱥᱮ ᱵᱟᱝ
ᱦᱩᱭᱩᱜ ᱜᱮᱭᱟ ᱵᱟᱴ ᱱᱤᱛᱳᱜ ᱤᱧ ᱮᱠᱞᱟ ᱢᱤᱱᱟᱹᱧᱟ ᱥᱟᱱᱛᱟᱲ ᱫᱚ
ᱚ ᱛᱚ ᱟᱢ ᱡᱟᱦᱟᱸ ᱨᱮ ᱢᱮᱱᱟᱢ ᱢᱮᱭᱟ ᱚᱸᱰᱮ ᱟᱢ ᱮᱠᱟᱭ ᱢᱮᱱᱟᱜ ᱢᱮᱭᱟ ᱥᱟᱱᱛᱟᱲ
ᱦᱳᱭ ᱪᱟᱞᱟᱜ ᱠᱷᱟᱱ ᱫᱚ
ᱦᱩᱸ
ᱡᱚᱛᱚ ᱠᱟᱛᱷᱟ ᱫᱚ ᱴᱷᱤᱠ ᱜᱮᱭᱟ ᱮᱠᱞᱟ ᱫᱚ ᱠᱟᱛᱷᱟᱭᱟᱢ ᱵᱟᱭ ᱵᱮᱥ ᱵᱟᱭ ᱵᱮᱥᱚᱜᱼᱟ
ᱦᱩᱸ ᱦᱩᱸ ᱦᱩᱸ
ᱥᱟᱦᱚᱥ ᱵᱟᱭ ᱦᱤᱡᱩᱜᱼᱟ ᱠᱟᱛᱷᱟ ᱨᱮᱱᱟᱜ
ᱚᱱᱴᱟ ᱜᱮᱛᱚ ᱠᱚᱱᱟ ᱵᱟᱨ ᱯᱮ ᱛᱟᱦᱮ ᱞᱮᱱᱠᱷᱟᱱ ᱚᱱᱟ ᱦᱮᱸ ᱩᱛᱟᱹᱨᱚᱜᱼᱟ
ᱢᱤᱫᱴᱤᱡ ᱟᱥᱟᱢ ᱨᱮᱱᱤᱡ ᱦᱮᱡ ᱞᱮᱱᱟ ᱥᱟᱱᱛᱟᱲ ᱥᱟᱱᱛᱟᱲ ᱜᱤᱫᱟᱹᱨ ᱟᱥᱟᱢ ᱨᱤᱱᱤᱡ ᱜᱮ
ᱦᱮᱸ
ᱰ
ᱦᱮᱸ
ᱞᱟᱹᱭᱠᱮᱭᱟ ᱩᱱᱤᱭᱟᱜ ᱧᱟᱢᱚᱜ ᱟᱠᱚ ᱛᱚ ᱥᱮᱱ ᱞᱮᱠᱷᱟᱱ ᱜᱮ ᱮᱱᱠᱷᱟᱱ ᱫᱚ ᱠᱟᱛᱷᱟ ᱜᱟᱱᱚᱜᱼᱟ
ᱦᱩᱸ ᱩᱱᱟ ᱪᱟᱞᱟᱣ ᱞᱮᱠᱷᱟᱱ ᱛᱚ ᱠᱟᱛᱷᱟ ᱜᱟᱱᱚᱜ ᱜᱮᱭᱟ ᱟᱞᱮ ᱱᱚᱛᱮ ᱫᱚ ᱪᱮᱫ ᱦᱚᱸ ᱵᱟᱝ ᱥᱟᱱᱛᱟᱲ ᱠᱩᱲᱤ ᱦᱚᱯᱚᱱᱛᱚ ᱵᱚᱦᱚᱛ ᱠᱚᱢ ᱜᱮ ᱨᱮᱭᱟᱨ ᱨᱮ ᱱᱟᱢ ᱥᱟᱢ
ᱦᱮᱸ ᱟᱞᱮ ᱱᱚᱱᱛᱮ ᱫᱚ ᱡᱚᱛᱚ ᱮᱦᱟ ᱠᱚ ᱢᱮᱱᱟᱜ ᱠᱚᱣᱟ ᱢᱟᱱᱮ ᱪᱮᱫ ᱦᱚᱸ ᱟᱞᱮ ᱚᱠᱟᱨᱮ ᱡᱚᱛᱚ ᱢᱟᱱᱮ ᱫᱮᱠᱩ ᱠᱚ ᱢᱮᱱᱟᱜ ᱠᱚᱣᱟ ᱢᱟᱱᱮ ᱥᱟᱱᱛᱟᱲ ᱚᱱᱠᱟ ᱵᱟ ᱱᱟᱢ ᱠᱚᱣᱟᱢ
ᱮᱦᱟ ᱛᱮᱱ ᱴᱟᱴᱟ ᱥᱮᱱ ᱜᱮ ᱢᱮᱱᱟᱜ ᱠᱚᱣᱟ ᱡᱟᱦᱟᱸ ᱛᱤᱱᱟᱹᱜ ᱥᱟᱱᱛᱟᱲ ᱢᱮᱱᱟᱜ
ᱱᱤᱛᱳᱜ ᱟᱨᱚ ᱦᱩᱭᱩᱜ ᱠᱟᱱᱟ ᱥᱮ ᱵᱟᱝ ᱢᱟᱜ ᱢᱚᱬᱮ ᱠᱚ ᱦᱩᱭᱩᱜ ᱠᱟᱱᱟ ᱡᱤᱞ ᱡᱚᱢ ᱢᱟᱜ ᱢᱚᱬᱮ ᱪᱮᱫ ᱠᱚᱪᱚᱝ ᱦᱩᱭᱩᱜ ᱠᱟᱱᱟ ᱟᱨᱚ
ᱦᱩᱸᱦᱩᱸ
ᱢᱟᱱᱮ ᱵᱚᱦᱩᱛ ᱠᱤᱪᱷᱩ ᱯᱷᱟᱱᱥᱮᱱ ᱠᱚ ᱦᱩᱭᱩᱜ ᱠᱟᱱᱟ ᱥᱮ
ᱦᱳᱭ ᱱᱮᱛᱟᱨ ᱵᱚᱦᱩᱛ ᱯᱷᱟᱱᱥᱚᱱ ᱦᱩᱭᱩᱜ ᱠᱟᱱᱟ ᱟᱨ ᱱᱮᱛᱟᱨ ᱛᱚ ᱡᱟᱦᱟᱸ ᱛᱤᱱᱟᱹᱜ ᱧᱮᱞᱟᱢ ᱥᱮ ᱠᱩᱲᱤ ᱦᱚᱯᱚᱱᱟᱜ ᱥᱟᱱᱛᱟᱲ ᱠᱩᱲᱤ ᱦᱚᱯᱚᱱ ᱡᱚᱛᱚ ᱨᱤᱞᱥ ᱨᱤᱞᱥ ᱨᱮ ᱢᱟᱱᱮ ᱱᱮᱛᱟᱨ ᱡᱚᱛᱚ ᱠᱷᱟᱱ ᱢᱮᱱᱟᱜ ᱠᱚᱣᱟ
ᱦᱩᱸ ᱦᱮᱸ ᱟᱨᱠᱤ ᱱᱤᱛᱳᱜ ᱫᱟᱜ ᱜᱮᱜ ᱜᱮᱭᱟᱭ ᱚᱱᱛᱮ ᱟᱯᱮᱥᱮᱫ
ᱵᱟᱝ ᱱᱚᱱᱛᱮ ᱢᱟᱱᱮ ᱚᱱᱮ ᱨᱤᱢᱤᱞᱮ ᱛᱟᱦᱮ ᱮᱱᱟᱝ ᱵᱟ ᱫᱟᱜᱠᱟᱜᱼᱟ ᱚᱱᱛᱮ ᱦᱩᱲᱩ ᱦᱩᱲᱟᱣᱮᱜᱼᱟ ᱵᱟᱝ
ᱟᱞᱮᱥᱮᱫ ᱵᱤ ᱵᱤᱡᱞᱤ ᱨᱮᱱᱟᱜ ᱛᱷᱚᱲᱟ ᱦᱟᱞᱠᱟ ᱦᱟᱞᱠᱟ ᱦᱩᱭᱟ
ᱚ
ᱫᱟᱜ ᱵᱟᱭ ᱫᱟᱜ ᱮᱫᱟ ᱱᱚᱛᱮ
ᱱᱚᱛᱮ ᱱᱚᱱᱛᱮ ᱫᱟᱜᱟᱭ ᱫᱟᱜ ᱠᱷᱟᱱᱮ ᱯᱩᱨᱟ ᱫᱟᱜᱟᱭ ᱵᱟᱝᱠᱷᱟᱱ ᱚᱱᱠᱟ ᱵᱟᱭ ᱫᱟᱜᱟᱭ
ᱦᱮᱸ
ᱦᱩᱸ ᱠᱤᱪᱷᱩ ᱫᱤᱱ ᱠᱷᱚᱱᱛᱚ ᱚᱱᱮ ᱰᱮᱞᱤ ᱦᱚᱭᱮᱜᱼᱮ
ᱚᱱᱟ ᱠᱚᱫᱚ ᱵᱟᱸ
ᱦᱮᱸ
ᱫᱟᱜ ᱜᱤ ᱵᱷᱟᱞᱮ ᱜᱟᱥᱟᱣ ᱫᱟᱜ ᱞᱮᱠᱷᱟᱱ ᱫᱟᱜ ᱞᱮᱠᱷᱟᱱ ᱛᱷᱚᱲᱟ ᱜᱟᱱ ᱫᱟᱜᱟᱭ ᱯᱷᱤᱨ ᱵᱚᱱᱫᱚ ᱠᱮᱜ ᱫᱟᱜ ᱪᱟᱵᱟᱭ ᱱᱟ
ᱩᱸ ᱟᱞᱮ ᱱᱛᱮ ᱫᱟᱜ ᱵᱟ ᱫᱟᱜᱟᱭ ᱠᱷᱟᱹᱞᱤ ᱦᱚᱭᱟᱭ ᱯᱩᱨᱟᱹ ᱟᱨ ᱠᱟᱹᱴᱤᱡ ᱜᱟᱱ ᱡᱷᱤᱢᱠᱟ ᱠᱟᱭ ᱟᱨ ᱦᱩᱭᱱᱟ
ᱟᱪᱪᱷᱟ
ᱦᱮ ᱛᱚᱵᱮ ᱛᱤᱱᱟᱹᱜ ᱵᱮᱱᱟᱣ ᱠᱮᱭᱟᱵᱚᱱ ᱪᱟᱵᱟᱭᱱᱟ ᱛᱚ ᱯᱷᱟᱥᱴ ᱭᱟᱱᱟᱜ ᱯᱚᱭᱞᱟ ᱯᱟᱨᱤᱴᱟ
ᱛᱤᱱᱟᱹᱜ ᱠᱟᱱᱟ ᱵᱟᱹ ᱧ ᱵᱟᱰᱟᱭᱟ ᱡᱚᱛᱚ ᱴᱩᱠᱩᱱᱟᱜ ᱦᱳᱭ ᱠᱟᱱᱟ
ᱦᱮᱸ ᱱᱮᱛᱟᱨ ᱫᱚ ᱫᱩᱥᱚ ᱨᱟᱱ ᱛᱩᱨᱩᱫ ᱵᱮᱱᱟᱜ ᱠᱟᱱᱟ
ᱫᱤᱞᱞᱤ ᱥᱚᱵ ᱠᱷᱚᱢ ᱨᱮ ᱵᱟᱝᱟᱱ ᱦᱩᱭᱭᱟᱪᱮ ᱫᱤᱞᱤ ᱛᱟᱨᱚᱫ ᱜᱮᱠᱚ
ᱦᱩᱸ
ᱟᱪᱪᱷᱟ ᱴᱷᱤᱠ ᱯᱟᱨᱤᱱᱟᱜ ᱜᱮᱱᱟᱜ ᱠᱟᱛᱷᱟᱭ ᱫᱟ ᱦᱳᱭ ᱥᱮ
ᱦᱮᱸ ᱛᱚ ᱴᱷᱤᱠ ᱢᱮᱱᱟᱜᱼᱟ
ᱠᱟᱛᱷᱟ ᱦᱩᱭᱩᱜ ᱱᱟ ᱟᱨᱦᱚᱸ ᱱᱟᱦ
ᱦᱮᱸ ᱟᱨᱚ ᱦᱩᱭᱩᱜᱼᱟ
ᱦᱳᱭ ᱛᱚ ᱴᱷᱤᱠ ᱜᱮᱭᱟ
ᱴᱷᱤᱠ ᱜᱮᱭᱟ